ᱦᱮᱸ
ᱦᱮᱸ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱥᱟᱹᱜᱩᱱ ᱥᱮᱛᱟᱜ
ᱦᱳᱭ ᱥᱟᱹᱜᱩᱱ ᱥᱮᱛᱟᱜ
ᱛᱟᱦᱚᱞᱮ ᱪᱟ ᱱᱟᱥᱛᱟ ᱠᱚᱫᱚ ᱦᱩᱭ ᱮᱱᱟ ᱥᱮ ᱵᱟᱝ?
ᱦᱮᱸ ᱦᱩᱭ ᱟᱠᱟᱱᱟ
ᱩ
ᱤᱧ ᱫᱚ ᱦᱟᱸᱜ ᱪᱟ ᱱᱟᱥᱛᱟ ᱠᱚᱫᱚ ᱵᱟᱝ ᱮᱠᱟᱞ ᱛᱮ ᱦᱟᱸᱜ ᱫᱟᱠᱟ ᱜᱮ ᱡᱚᱢ ᱦᱩᱭᱩᱜᱼᱟ ᱛᱟᱦᱞᱮ ᱪᱮᱫ ᱠᱚᱢ ᱠᱟᱹᱢᱤ ᱵᱟᱲᱟᱭᱮᱫᱟ ᱱᱤᱛᱳᱜ ᱫᱚ
ᱱᱤᱛᱚᱜ ᱫᱚ ᱦᱟᱸᱜ ᱚᱲᱟᱜ ᱨᱮᱜᱮ
ᱚ
ᱤᱧ ᱦᱚᱸ ᱦᱟᱸᱜ ᱚᱲᱟᱜ ᱨᱮᱜᱮ ᱢᱮᱱᱟᱜ ᱟᱠᱟᱫᱟᱧ-ᱟ ᱱᱤᱛᱚᱜ ᱫᱚ ᱠᱟᱹᱢᱤ ᱫᱚ ᱦᱟᱸᱜ ᱪᱮᱫ ᱦᱚᱸ ᱵᱟᱹᱱᱩᱜ ᱟᱠᱟᱫᱟ ᱛᱚ ᱡᱮᱦᱮᱛᱩ ᱪᱟᱥ ᱠᱟᱢᱤ ᱢᱟ ᱟᱹᱣᱨᱤ ᱟᱨᱟᱢᱵᱚᱜᱼᱟ ᱫᱟᱜ ᱡᱟᱹᱲᱤ ᱵᱟᱝᱛᱮ ᱪᱟᱥ ᱢᱟ ᱵᱟᱝ ᱦᱩᱭᱩᱜ ᱠᱟᱱᱟ
ᱦᱮᱸ ᱦᱮᱸ
ᱛᱚ ᱚᱱᱟ ᱠᱷᱟᱹᱛᱤᱨ ᱛᱮ ᱦᱟᱸᱜ ᱱᱤᱛᱚᱜ ᱫᱚ ᱪᱮᱫᱦᱚᱸ ᱠᱟᱹᱢᱤ ᱫᱚ ᱵᱟᱝ ᱦᱩᱭᱩᱜ ᱠᱟᱱᱟ ᱚᱲᱟᱜ ᱠᱚᱨᱮ ᱜᱮ ᱾
ᱦᱮᱸ
ᱟᱪᱪᱷᱟ ᱟᱪᱪᱷᱟ
ᱟᱨ ᱪᱮᱫ ᱪᱚᱝ ᱥᱟᱰᱮ ᱠᱟᱱᱟ ᱟᱢᱴᱷᱮᱱ ᱦᱮᱸᱥᱮ
ᱦᱮᱸ
ᱪᱮᱫ ᱪᱚᱝ ᱟᱣᱟᱡ ᱦᱚᱪᱚᱭ ᱮᱫᱟᱢ ᱟᱨᱠᱤ ᱟᱢ
ᱪᱮᱫ ᱟᱣᱟᱡ
ᱦᱮᱸ
ᱪᱮᱫ ᱟᱣᱟᱡ ᱫᱚ
ᱢᱟᱱᱮ ᱟᱢ
ᱞᱟᱹᱭ ᱢᱮ
ᱦᱳᱭ ᱦᱳᱭ ᱢᱮᱫᱴᱮᱱ ᱟᱣᱟᱡ ᱟᱡᱚᱢᱚᱜ ᱠᱟᱱ ᱛᱟᱦᱮᱱᱟ ᱟᱨ ᱡᱮᱢᱚᱱ ᱟᱵᱚ ᱦᱮᱸᱥᱮ ᱟᱵᱚ ᱢᱟᱹᱱᱢᱤ ᱱᱤᱛᱚᱜ ᱛᱤᱱᱟᱹᱜ ᱴᱟᱵᱚᱱ ᱢᱟᱱᱮ ᱵᱚᱱ ᱥᱮᱭᱟᱱ ᱟᱠᱟᱱᱟ ᱥᱮᱵᱚᱱ ᱤᱭᱟᱹ ᱟᱠᱟᱱᱟ ᱟᱨᱠᱤ
ᱦᱮᱸ
ᱡᱟᱦᱟᱸ ᱫᱚ ᱞᱟᱦᱟ ᱠᱷᱚᱱᱟᱜ ᱛᱤᱱᱟᱹᱜ ᱴᱟᱜ ᱵᱚᱱ ᱥᱮᱭᱟᱱ ᱟᱠᱟᱱᱟ ᱠᱟᱴᱤᱡ ᱟᱯᱰᱮᱴ ᱡᱟᱦᱟᱸ ᱫᱚ ᱟᱵᱚ ᱪᱮᱛᱟᱱ ᱦᱩᱭ ᱟᱠᱟᱱᱟ ᱟᱵᱚ ᱥᱟᱶᱛᱮ ᱟᱯᱰᱮᱴ
ᱚᱱᱟ ᱢᱟ ᱦᱩᱭ ᱟᱠᱟᱱ ᱜᱮᱭᱟ ᱟᱯᱰᱮᱴ ᱠᱟᱱᱟ ᱵᱚᱱ ᱡᱮᱢᱚᱱ ᱥᱟᱞ ᱠᱚ ᱯᱟᱞᱴᱟᱣ ᱤᱫᱤᱜ ᱠᱟᱱᱟ ᱚᱱᱠᱟᱜᱮ ᱢᱟᱹᱱᱢᱤ ᱦᱚᱸᱵᱚᱱ ᱯᱟᱞᱴᱟᱣ ᱤᱫᱤᱜ ᱠᱟᱱᱟ ᱱᱟᱣᱟ ᱠᱤᱪᱷᱩ ᱵᱚᱱ ᱥᱮᱬᱟᱭ-ᱟ
ᱦᱮᱸ ᱦᱮᱸ
ᱢᱟᱨᱮᱭᱟᱜ ᱦᱮᱲᱤᱧ ᱠᱟᱛᱮ
ᱦᱮᱸ
ᱟᱹᱰᱤ ᱠᱤᱪᱷᱩ ᱠᱷᱚᱱᱟᱜ ᱜᱮᱵᱚᱱ ᱟᱯᱰᱮᱴ ᱟᱠᱟᱱᱟ ᱵᱟᱝ ᱫᱚ ᱵᱟᱝ
ᱚ
ᱡᱮᱢᱚᱱ ᱞᱟᱦᱟ ᱡᱮᱢᱚᱱ ᱪᱟᱥ ᱠᱚᱫᱚ ᱵᱟᱵᱚᱱ ᱵᱟᱲᱟᱭ ᱛᱟᱦᱮᱸᱜ ᱪᱮᱫ ᱞᱮᱠᱟ ᱪᱟᱥ, ᱪᱟᱥ ᱠᱚᱵᱚᱱ ᱫᱟᱲᱮᱭᱟᱜ ᱠᱟᱱᱟ ᱦᱮᱸᱥᱮ
ᱦᱮᱸ
ᱟᱪᱪᱷᱟ ᱡᱮᱢᱚᱱ ᱱᱩᱠᱩ ᱡᱟᱦᱟᱸ ᱱᱤᱛᱚᱜ ᱵᱟᱠᱚ ᱧᱮᱞᱚᱜᱚᱜ ᱠᱟᱱ ᱡᱟᱦᱟᱸ ᱫᱚ ᱜᱟᱹᱭ ᱠᱟᱰᱟ ᱰᱟᱝᱨᱤ ᱦᱮᱸ ᱩᱱᱠᱩ ᱫᱤᱱ ᱫᱤᱱ ᱛᱮ ᱩᱱᱠᱩ ᱟᱫ ᱪᱟᱵᱟᱜ ᱠᱟᱱᱟ ᱱᱤ ᱛᱚᱜ, ᱞᱟᱦᱟ ᱛᱮᱢᱟ ᱦᱳᱭᱛᱳ ᱠᱚ ᱛᱟᱦᱮᱸ ᱠᱟᱱ ᱜᱮᱭᱟ ᱠᱤᱱᱛᱩ ᱱᱤᱛᱚᱜ ᱩᱱᱠᱩ ᱟᱫ ᱨᱮᱱᱟᱜ ᱚᱡᱮ ᱠᱚ ᱠᱤᱪᱷᱩ ᱞᱟᱹᱭ
ᱚᱡᱮ ᱠᱚᱫᱚ ᱦᱩᱭᱩᱜ ᱠᱟᱱᱟ ᱡᱮᱢᱚᱱ ᱱᱮᱛᱟᱨ ᱱᱚᱣᱟ ᱪᱟᱥ ᱠᱟᱹᱢᱤ ᱨᱮᱫᱚ ᱪᱟᱥ ᱠᱟᱹᱢᱤ ᱜᱚᱲᱚ ᱥᱚᱯᱚᱦᱚᱫ ᱞᱮᱠᱟᱱᱟᱜ ᱟᱴᱟᱜ ᱟᱹᱰᱤ ᱞᱮᱠᱟᱱᱟᱜ ᱡᱚᱱᱛᱚᱨᱚᱯᱟᱛᱤ ᱥᱮ ᱢᱮᱥᱤᱱ ᱠᱚ ᱦᱮᱡ ᱠᱟᱱᱟ ᱡᱟᱦᱟᱸ ᱫᱚ ᱥᱤᱭᱳᱜ
ᱫᱚ ᱰᱟᱹᱝᱨᱤ ᱠᱟᱰᱟ ᱫᱚ ᱦᱟᱸᱜ ᱥᱤᱭᱳᱜ ᱫᱚ ᱵᱟᱵᱚᱱ ᱥᱤᱭᱳᱜ ᱠᱟᱱᱟ ᱚᱱᱟ ᱢᱤᱥᱤᱱ ᱟᱫᱚ ᱵᱚᱱ ᱥᱤᱭᱳᱜ ᱠᱟᱱᱟ ᱡᱮᱢᱚᱱ ᱡᱟᱦᱟᱸ ᱫᱚᱠᱚ ᱞᱟᱹᱭᱟ ᱞᱳᱴᱟᱨ ᱛᱟᱯᱚᱨᱮ ᱦᱮᱱ ᱴᱟᱠᱴᱟᱨ
ᱦᱮᱸ
ᱛᱟᱯᱚᱨᱮ ᱱᱮᱛᱟᱨ ᱢᱟ ᱟᱵᱟᱨ ᱧᱮᱞᱚᱜ ᱠᱟᱱᱟ᱾
ᱦᱮᱸ
ᱤᱨ ᱦᱚᱸ ᱵᱟᱝ ᱦᱩᱭᱩᱜ ᱠᱟᱱᱟ ᱛᱚᱞ ᱦᱚᱸ ᱵᱟᱝ ᱦᱩᱭᱩᱜ ᱠᱟᱱᱟ᱾ ᱤᱨ ᱦᱚᱸ ᱜᱟᱹᱰᱤ ᱦᱟᱸᱜ ᱢᱮᱱᱟᱜ ᱟᱠᱟᱫᱟ᱾ ᱟᱢ ᱡᱩᱫᱤᱢ ᱢᱚᱱᱮᱭᱟ ᱤᱧ ᱫᱚ ᱦᱳᱲᱳ ᱠᱟᱛᱮᱫ ᱜᱮ ᱚᱲᱟᱜ ᱤᱧ ᱟᱹᱜᱩᱭᱟ ᱢᱟᱱᱮ ᱠᱳᱱᱳ ᱡᱟ ᱠᱷᱚᱲ ᱠᱚ ᱞᱟᱹᱭᱮᱫ ᱠᱷᱚᱲ ᱫᱚ ᱵᱟᱹᱧ ᱫᱚᱦᱚᱭᱟ
ᱦᱮᱸ
ᱟᱨ ᱫᱚᱢᱮ ᱪᱮᱫ ᱪᱚ ᱥᱟᱰᱮ, ᱟᱣᱟᱡᱚᱜ ᱠᱟᱱᱟ ᱟᱢ ᱴᱷᱮᱱ ᱠᱷᱟᱲ ᱠᱷᱚᱲ ᱠᱤ ᱩᱱᱤ ᱦᱚᱸ ᱯᱟᱝᱠᱷᱟ ᱨᱮᱭᱟᱜ ᱟᱣᱟᱡ ᱥᱮ ᱪᱮᱫ ᱨᱮᱭᱟᱜ ᱟᱣᱟᱡ ᱪᱚᱝ ᱦᱤᱡᱩᱜ ᱠᱟᱱᱟ᱾
ᱱᱤᱛᱚᱜ ᱟᱸᱡᱚᱢᱚᱜ ᱠᱟᱱᱟ?
ᱦᱤᱞᱳᱜ ᱫᱚ ᱵᱟᱝ ᱡᱚᱢᱚᱜ ᱠᱟᱱᱟ᱾
ᱚᱸ
ᱵᱟᱝ ᱟᱨᱚ ᱥᱟᱰᱮᱭᱮᱱᱟ᱾
ᱪᱮᱫ ᱨᱮᱱᱟᱜ ᱟᱣᱟᱡ ᱦᱮᱸ
ᱠᱷᱟᱲ ᱠᱷᱚᱲ ᱥᱟᱰᱮ ᱠᱟᱱᱟ ᱠᱷᱟᱲ ᱠᱷᱚᱲ᱾
ᱱᱤᱛᱚᱜ ᱟᱡᱚᱢ ᱫᱟᱢ?
ᱱᱤᱛᱚᱜ ᱫᱚ ᱦᱟᱸᱜ ᱵᱟᱝ ᱟᱸᱡᱚᱢᱚᱜ ᱠᱟᱱᱟ᱾
ᱚ ᱟᱪᱪᱷᱟ ᱟᱪᱪᱷᱟ
ᱡᱮᱢᱚᱱ ᱟᱢ ᱡᱩᱫᱤᱢ ᱢᱚᱱᱮᱭᱟ ᱡᱮ ᱦᱳᱲᱳ ᱠᱟᱛᱮᱜ ᱤᱧ ᱟᱹᱜᱩᱭᱟ ᱥᱩᱫᱷᱩ ᱮᱨ ᱦᱚᱸ ᱵᱟᱝ ᱦᱩᱭᱩᱜ ᱛᱤᱧᱟ, ᱫᱟᱞ ᱦᱚᱸ ᱵᱟᱝ ᱦᱩᱭᱩᱜ ᱛᱤᱧᱟ ᱛᱟᱦᱚᱞᱮ ᱢᱟᱱᱮ ᱵᱟᱹᱫᱽ ᱠᱷᱚᱱ ᱜᱮ ᱚᱲᱟᱜ ᱛᱮ ᱦᱳᱲᱳᱜᱼᱟ ᱡᱮᱢᱚᱱ ᱥᱮᱫᱟᱭᱢᱟ ᱤᱨᱟᱢ ᱛᱟᱯᱚᱨᱮ ᱵᱟᱨ ᱫᱤᱱ ᱛᱟᱦᱮᱸ ᱠᱟᱛᱮᱢ ᱛᱚᱞᱟ ᱛᱟᱯᱚᱨᱮ ᱦᱟᱸᱜ ᱮᱢ ᱟᱹᱜᱩᱭᱟ ᱛᱟᱯᱚᱨᱮᱢ ᱫᱟᱞᱟ ᱢᱮᱱᱠᱷᱟᱱ ᱱᱤᱛᱚᱜ ᱫᱚ ᱚᱱᱟ ᱠᱚᱫᱚ ᱵᱟᱝ ᱦᱩᱭᱩᱜ ᱠᱟᱱᱟ ᱟᱞᱜᱟ ᱠᱟᱱᱟ
ᱦᱩᱸ
ᱱᱤᱛᱚᱜ ᱮᱢ ᱨᱚᱦᱚᱭ ᱦᱚᱴᱚ ᱠᱟᱫᱟ ᱦᱮᱲᱦᱮᱫ ᱠᱮᱫᱟᱢ ᱡᱚ ᱵᱤᱞᱤᱭᱮᱱᱟ ᱟᱨ ᱢᱮᱥᱤᱱ ᱛᱮ ᱤᱨ ᱦᱚᱪᱚ ᱠᱟᱛᱮᱫ ᱤᱨ ᱫᱟᱞ ᱛᱚᱞ ᱡᱷᱚᱛᱚᱭ ᱠᱟᱹᱢᱤᱭᱟ ᱩᱱᱤ ᱢᱮᱥᱤᱱ ᱜᱮ ᱟᱢ ᱦᱳᱲᱳ ᱚᱲᱟᱜ ᱤᱫᱤ ᱟᱹᱜᱩ ᱦᱚᱴᱚ ᱠᱟᱢᱟᱭ
ᱦᱩᱸ
ᱟᱫᱚ ᱠᱷᱚᱲ ᱫᱚ ᱵᱟᱢ ᱧᱟᱢᱟ ᱟᱨ ᱦᱟᱸᱜ ᱰᱟᱝᱨᱤ ᱠᱟᱰᱟ ᱠᱚ ᱠᱷᱩ ᱵᱟᱠᱚ ᱦᱚᱲ ᱨᱮᱱᱟᱜ ᱢᱟᱱᱮ ᱵᱮᱵᱚᱦᱟᱨ ᱫᱚ ᱠᱚᱢ ᱟᱠᱟᱱᱟ
ᱚ ᱟᱪᱪᱷᱟ ᱪᱮᱛᱟ ᱛᱟᱦᱚᱞᱮ ᱡᱮᱢᱚᱱ ᱱᱤᱛᱳᱜ ᱟᱥᱟᱲ ᱵᱚᱸᱜᱟ ᱦᱳᱭ ᱦᱳᱭ ᱟᱥᱟᱲ ᱵᱚᱸᱜᱟ ᱨᱮᱱᱟᱜ ᱱᱤᱛᱳᱜ ᱡᱮᱢᱚᱱ ᱦᱮᱡ ᱟᱠᱟᱱᱟ ᱟᱥᱟᱲ ᱦᱚ ᱥᱮᱴᱮᱨ ᱠᱟᱱᱟ ᱛᱟᱦᱚᱞᱮ ᱱᱤᱛᱳᱜ ᱠᱷᱮᱛ ᱠᱚᱨᱮ ᱠᱚ ᱧᱟᱢᱚᱜ ᱠᱟᱱ ᱜᱮᱭᱟ ᱛᱚ ᱱᱩᱠᱩ ᱨᱚᱠᱚᱡ ᱜᱚᱸᱝᱜᱷᱟ
ᱩᱱᱠᱩ ᱠᱚᱣᱟᱜ ᱢᱟ ᱱᱮᱛᱟᱨ ᱢᱟ ᱨᱟᱱ ᱞᱟᱹᱜᱤᱫ ᱦᱚᱸ ᱡᱩᱫᱤᱢ ᱯᱟᱸᱡᱟᱭᱮᱭᱟ ᱥᱮ ᱵᱟᱢ ᱧᱟᱢᱮᱭᱟ ᱢᱟᱱᱮ ᱱᱚᱝᱠᱟᱱ ᱡᱩᱜᱽ ᱥᱮᱴᱮᱨ ᱟᱠᱟᱫ ᱵᱚᱱᱟ ᱥᱮᱫᱟᱭ ᱢᱟ ᱟᱥᱟᱲ ᱵᱚᱸᱜᱟ ᱛᱤᱭᱳᱜ ᱞᱮᱱᱠᱷᱟᱱ ᱨᱮ ᱵᱟᱹᱫᱽ ᱨᱮ ᱵᱟᱹᱭᱦᱟᱹᱲ ᱨᱮ ᱢᱟᱱᱮ ᱨᱚᱠᱚᱡ ᱠᱟᱴᱠᱚᱢ
ᱦᱮᱸ
ᱦᱟᱹᱠᱩ ᱦᱩᱸ ᱢᱟᱱᱮ ᱟᱹᱰᱤ ᱟᱹᱰᱤ ᱥᱟᱸᱜᱮ ᱱᱤᱛᱚᱜ ᱢᱟ ᱡᱩᱫᱤ ᱟᱢ ᱯᱟᱱᱛᱮᱢ ᱩᱰᱩᱝᱚᱜᱼᱟ
ᱦᱮᱸ
ᱦᱳᱭᱛᱳ ᱯᱟᱱᱛᱮ ᱛᱮᱦᱚᱸ ᱢᱟᱱ ᱥᱟᱨᱟ ᱫᱤᱱᱟᱹᱢᱟᱱ ᱜᱮᱢ ᱢᱟᱱᱮ ᱪᱟᱵᱟᱭᱟ ᱢᱮᱱᱠᱷᱟᱱ ᱢᱮᱸᱫ ᱟᱦᱟᱸ ᱫᱚ ᱦᱟᱸᱜ ᱵᱟᱝ ᱧᱟᱢᱟ
ᱚ ᱟᱪᱪᱷᱟ ᱟᱪᱪᱷᱟ ᱢᱮᱱᱠᱷᱟᱱ ᱡᱮᱢᱚᱱ ᱞᱟᱦᱟ ᱞᱮᱠᱟ ᱡᱮᱢᱚᱱ ᱦᱟᱹᱠᱩ ᱟᱨᱠᱤ ᱵᱟᱸᱫᱷ ᱠᱚᱨᱮ ᱠᱷᱚᱱᱟᱜ ᱠᱚ ᱩᱰᱩᱠᱚᱜ ᱛᱟᱦᱮᱸ ᱥᱮ ᱱᱤᱛᱚᱜ ᱫᱚ ᱩᱱᱠᱩ ᱦᱚᱸ ᱵᱟᱹᱱᱩᱜ ᱠᱚᱣᱟ ᱦᱮᱸ ᱥᱮ
ᱦᱮᱸ ᱩᱱᱠᱩ ᱵᱟᱹᱱᱩᱜ ᱠᱚᱣᱟ
ᱦᱮᱸ ᱡᱟᱦᱟᱸ ᱫᱚ ᱵᱩᱞᱟᱹᱱ ᱠᱚᱨᱮ ᱠᱷᱚᱱᱟᱜ ᱠᱚ ᱩᱰᱩᱠᱚᱜ ᱛᱟᱦᱮᱸ ᱧᱟᱢᱚᱜ ᱛᱟᱦᱮᱸ ᱠᱚ ᱟᱨᱠᱤ
ᱦᱮᱸ
ᱦᱮᱸ
ᱫᱟᱜ ᱞᱮᱠᱷᱟᱱ ᱜᱮ ᱡᱟᱦᱟᱸ ᱨᱮ ᱫᱟᱜ ᱛᱚᱸᱵᱟᱣ ᱠᱟᱱᱟ ᱧᱮᱞ ᱢᱮ ᱫᱟᱜ ᱞᱤᱸᱜᱤᱜ ᱠᱟᱱᱟ ᱵᱟᱹᱫᱽ ᱨᱮ ᱵᱟᱹᱭᱦᱟᱹᱲ ᱨᱮ ᱜᱷᱩᱱᱤ ᱠᱚ ᱯᱟᱴᱟ ᱠᱚ ᱚᱰᱟᱣ ᱛᱟᱦᱮᱸᱱᱟ ᱱᱤᱛᱳᱜ ᱫᱚ ᱡᱟᱦᱟᱸ ᱟᱵᱚ ᱟᱹᱛᱩ ᱫᱤᱥᱚᱢ ᱨᱮᱱ ᱠᱚ ᱢᱮᱛᱟ ᱠᱚᱣᱟ ᱠᱟᱹᱴᱤᱡ ᱦᱟᱹᱠᱩ ᱥᱮ ᱠᱷᱩᱪᱨᱟᱹ ᱦᱟᱹᱠᱩ ᱩᱱᱠᱩᱣᱟᱜ ᱢᱮᱫᱦᱟ ᱜᱮ ᱵᱟᱝ ᱧᱟᱢᱚᱜ ᱠᱟᱱᱟ ᱡᱟᱦᱟᱸᱭ ᱠᱚ ᱧᱟᱢᱚᱜ ᱠᱟᱱᱟ ᱩᱱᱠᱩ ᱢᱟ ᱦᱟᱸᱜ ᱪᱟᱞ ᱡᱟᱦᱟᱸ ᱫᱚ ᱠᱤᱨᱤᱧ ᱟᱹᱜᱩ ᱡᱟᱦᱟᱸᱭ ᱠᱚ ᱪᱟᱥ ᱠᱚᱣᱟ ᱚᱱᱠᱟᱱ ᱦᱟᱹᱠᱩ ᱠᱚ ᱧᱟᱢᱚᱜ ᱠᱟᱱᱟ ᱛᱚᱨᱮ ᱩᱱᱠᱩ ᱢᱟ ᱦᱟᱸᱜ
ᱵᱟᱹᱫᱽ ᱠᱚᱨᱮᱱ ᱵᱟᱹᱫᱽ ᱠᱷᱮᱛ ᱠᱚᱨᱮᱱ ᱫᱚ ᱵᱟᱠᱚ ᱧᱟᱢᱚᱜ ᱠᱟᱱᱟ
ᱦᱮᱸ ᱱᱩᱠᱩ ᱵᱟᱹᱫᱽ ᱦᱟᱹᱠᱩᱼᱟᱱ ᱵᱟᱡᱟᱨ ᱨᱮᱱ ᱦᱟᱹᱠᱩᱣᱟᱜ ᱢᱟ ᱟᱹᱰᱤ ᱢᱟᱨᱟᱝ ᱯᱷᱟᱨᱟᱠ ᱜᱮᱛᱟ ᱠᱚᱣᱟ
ᱦᱮᱸ ᱦᱮᱸ
ᱩᱱᱠᱩᱣᱟᱜ ᱩᱱᱠᱩ ᱦᱟᱹᱠᱩ ᱡᱚᱢ ᱠᱟᱛᱮᱫ ᱦᱚᱸ ᱩᱱᱟᱹᱜ ᱵᱷᱤᱴᱟᱢᱤᱱ ᱵᱟᱹᱱᱩᱜᱼᱟ ᱡᱟᱦᱟᱸ ᱫᱚ ᱵᱟᱹᱫᱽ ᱨᱮᱱ ᱠᱟᱹᱴᱤᱡ ᱦᱟᱹᱠᱩ ᱠᱚ ᱡᱟᱦᱟᱸ ᱫᱚ ᱠᱷᱩᱪᱨᱟᱹ ᱦᱟᱹᱠᱩ ᱠᱚ ᱢᱮᱛᱟ ᱠᱚᱣᱟ ᱩᱱᱠᱩ ᱦᱟᱹᱠᱩ ᱡᱚᱢ ᱠᱟᱛᱮᱫ ᱚᱱᱟ ᱚᱱᱮ ᱥᱟᱫ ᱥᱮ ᱥᱤᱵᱤᱞ ᱥᱮ ᱚᱱᱟ ᱡᱚᱢᱛᱮ ᱡᱟᱦᱟᱸ ᱦᱚᱲᱢᱚ ᱢᱤᱫᱴᱟᱝ ᱯᱨᱚᱴᱤᱱ ᱧᱟᱢᱚᱜ-ᱟ
ᱦᱮᱸ ᱦᱮᱸ
ᱚᱱᱟ ᱦᱟᱸᱜ ᱵᱟᱝ ᱦᱩᱭᱩᱜᱼᱟ ᱩᱱᱠᱩ ᱫᱚᱠᱚ ᱪᱟᱥᱮᱫ ᱠᱚᱣᱟ ᱢᱟᱱᱮ ᱨᱟᱱ ᱠᱚᱫᱚ ᱠᱚ ᱮᱢᱟ ᱠᱚ ᱠᱟᱱ ᱜᱮᱭᱟ ᱦᱟᱸᱜ
ᱚ
ᱟᱭᱢᱟ ᱨᱚᱠᱚᱢ ᱩᱱᱠᱩᱣᱟᱜ ᱛᱟᱯᱚᱨᱮ ᱦᱟᱸᱜ ᱧᱮᱞ ᱢᱮ ᱚᱠᱟᱨᱮ ᱪᱟᱥ ᱠᱟᱫᱮᱭᱟ ᱟᱨ ᱚᱠᱟᱨᱮᱭ ᱦᱤᱡᱩᱜᱼᱟ᱾ ᱛᱮᱦᱤᱧ ᱟᱵᱚ ᱵᱷᱚᱨᱥᱛ ᱫᱤᱥᱚᱢ ᱵᱟᱨᱦᱮ ᱨᱮᱠᱚ ᱪᱟᱥ ᱞᱮᱫᱠᱚᱣᱟ ᱵᱷᱟᱨᱚᱛ ᱫᱤᱥᱚᱢ ᱵᱷᱤᱛᱤᱨ ᱠᱚ ᱟᱹᱜᱩ ᱠᱚᱣᱟ ᱛᱟᱦᱞᱮ ᱩᱱᱠᱩ ᱟᱹᱜᱩ ᱞᱟᱹᱜᱤᱫ ᱛᱮ ᱵᱚᱨᱚᱯᱷ ᱠᱚ ᱵᱮᱵᱚᱦᱟᱨᱟ ᱡᱟᱦᱟᱸ ᱫᱚ ᱢᱟᱱᱮ ᱢᱤᱫᱴᱟᱝ ᱜᱚᱡ ᱦᱚᱲᱢᱚ ᱵᱷᱟᱞᱮ ᱛᱟᱦᱮᱱᱟ ᱠᱮᱴᱮᱡ ᱛᱟᱦᱮᱱᱟ ᱚᱱᱟ ᱞᱟᱹᱜᱤᱫ ᱛᱮ
ᱡᱮ ᱵᱚᱨᱚᱯᱷ ᱫᱚ ᱡᱮᱢᱚᱱ ᱡᱟᱦᱟᱱ ᱡᱤᱱᱤᱥ ᱜᱮ ᱢᱟᱱᱮ ᱠᱮᱴᱮᱡ ᱜᱮ ᱛᱟᱦᱮᱱᱟ ᱟᱨᱠᱤ ᱦᱮᱸ ᱵᱟᱝ ᱞᱟᱹᱵᱤᱛ
ᱦᱳᱭ ᱦᱳᱭ ᱵᱟᱭ ᱞᱟᱢᱡᱟᱜ ᱪᱟᱵᱟᱜᱼᱟ ᱛᱟᱦᱚᱞᱮ ᱵᱟᱥ ᱠᱮ ᱠᱟᱱᱟᱭ ᱥᱮ ᱜᱚᱡ ᱠᱟᱱᱟᱭ ᱩᱱᱫᱤᱱ ᱨᱮ ᱛᱟᱦᱚᱞᱮ ᱩᱱᱜᱷᱟᱹᱲᱤᱡ ᱡᱚᱢᱮ ᱦᱩᱭᱩᱜᱼᱟ
ᱚ ᱢᱟᱱᱮ
ᱦᱳᱭ ᱦᱳᱭ ᱴᱟᱴᱠᱟ ᱡᱚᱢᱟᱜ ᱪᱮᱫᱠᱟ ᱟᱨ ᱡᱟᱦᱟᱸ ᱟᱹᱰᱤ ᱫᱤᱱ ᱛᱟᱦᱮᱸ ᱠᱟᱛᱮ ᱮᱢ ᱡᱚᱢᱟ ᱚᱱᱟ ᱪᱮᱫ ᱞᱮᱠᱟ
ᱦᱮᱸ ᱦᱩᱸ
ᱛᱟᱨᱯᱚᱨᱮ ᱡᱚᱛᱚ ᱜᱮ ᱦᱟᱸᱜ ᱠᱤᱨᱤᱧ ᱫᱚᱠᱚ ᱧᱟᱢᱚᱜ ᱠᱟᱱᱟ ᱱᱟᱦᱟᱜ ᱡᱩᱜᱽ ᱫᱚ ᱨᱚᱠᱚᱡ ᱦᱚᱸᱠᱚ ᱧᱟᱢᱚᱜ ᱠᱟᱱᱟ᱾
ᱠᱷᱟᱡ ᱠᱟᱛᱞᱟ ᱠᱚᱦᱚᱸ ᱠᱚ ᱧᱟᱢᱚᱜ ᱠᱟᱱᱟ ᱦᱟᱹᱠᱩ ᱠᱚᱢᱟ ᱦᱮᱸ ᱜᱮ ᱠᱟᱴᱠᱚᱢ ᱦᱚᱸᱠᱚ ᱧᱟᱢᱚᱜ ᱠᱟᱱᱟ ᱟᱫᱚ ᱟᱵᱚ ᱥᱮᱫ ᱞᱮᱠᱟ ᱡᱮᱢᱚᱱ ᱫᱷᱤᱨᱤ ᱠᱟᱴᱠᱚᱢ ᱵᱟᱹᱫᱽ ᱠᱟᱴᱠᱚᱢ ᱚᱱᱠᱟ ᱫᱚ ᱦᱟᱸᱜ ᱵᱟᱢ ᱧᱟᱢ ᱠᱚᱣᱟ ᱩᱱᱠᱩ ᱡᱷᱚᱛᱚ ᱫᱚᱨᱭᱟ ᱠᱟᱴᱠᱚᱢ ᱠᱚᱢ ᱜᱮᱢ ᱧᱟᱢ ᱠᱚᱣᱟ ᱥᱮ ᱦᱟᱠᱩ ᱦᱚᱸ ᱞᱮᱡᱨᱟ ᱦᱟᱠᱩ ᱦᱟᱹᱠᱩ, ᱵᱩᱢᱵᱩᱡ ᱦᱟᱹᱠᱩ, ᱜᱟᱹᱲᱟᱹᱭ ᱦᱟᱹᱠᱩ, ᱫᱷᱩᱲᱤ ᱦᱟᱹᱠᱩ ᱜᱟᱞᱟᱭ ᱦᱟᱹᱠᱩ ᱦᱟᱸᱜ ᱩᱱᱠᱩ ᱠᱚᱫᱚ ᱦᱟᱸᱜ ᱵᱟᱢ ᱧᱟᱢ ᱠᱚᱣᱟ᱾ ᱱᱤᱛᱚᱜ ᱢᱟ ᱱᱟᱣᱟ ᱱᱟᱣᱟ ᱦᱟᱹᱠᱩ ᱟᱠᱚᱣᱟᱜ ᱧᱩᱛᱩᱢ ᱦᱚᱸ ᱢᱮᱱᱟᱜ ᱛᱟᱠᱚᱣᱟ
ᱦᱚᱸ ᱦᱚᱸ ᱛᱟᱨᱯᱚᱨᱮ ᱡᱮᱢᱚᱱ ᱠᱚ ᱞᱟᱹᱭᱟ ᱱᱤᱛᱚᱜ ᱡᱮᱢᱚᱱ ᱟᱵᱚ ᱡᱤᱞ ᱵᱚᱱ ᱡᱚᱢ ᱮᱫᱟ ᱡᱟᱹᱥᱛᱤ ᱵᱚᱭᱞᱟᱨ ᱡᱤᱞ ᱠᱤᱱᱛᱩ ᱱᱚᱣᱟ ᱟᱵᱚ ᱡᱚᱢ ᱯᱚᱠᱠᱷᱮ ᱛᱤᱱᱟᱹᱜ ᱟ ᱟᱵᱚ ᱠᱷᱚᱛᱤ ᱮᱢᱮᱫ ᱛᱟᱵᱚ ᱥᱮ ᱛᱤᱱᱟᱹᱜ ᱴᱟ ᱩᱯᱚᱠᱟᱨᱮᱫ ᱛᱟᱵᱚᱱᱟᱭ
ᱱᱚᱣᱟ ᱫᱚ ᱦᱟᱸᱜ ᱩᱯᱚᱠᱟᱨ ᱥᱮᱫ ᱫᱚ ᱵᱟᱝ ᱪᱟᱞᱟᱜ ᱠᱟᱱᱟ ᱠᱷᱚᱛᱤ ᱥᱮᱫ ᱜᱮ ᱪᱟᱞᱟᱜ ᱠᱟᱱᱟ ᱠᱟᱨᱚᱱ ᱯᱚᱞᱴᱨᱤ ᱥᱮ ᱵᱚᱭᱞᱟᱨ ᱱᱩᱠᱩ ᱫᱚ ᱨᱟᱱ ᱫᱟᱨᱟᱭ ᱛᱮᱠᱚ ᱦᱟᱨᱟᱜᱼᱟ᱾
ᱦᱩᱸ
ᱩᱱᱠᱩ ᱧᱮᱞ ᱢᱮ ᱛᱤᱱᱟᱹᱜ ᱫᱤᱱᱮ ᱦᱩᱭᱮᱱᱟᱭ ᱛᱟᱯᱚᱨᱮ ᱟᱹᱰᱤ ᱡᱚᱛᱚᱱ ᱛᱮᱠᱚ ᱦᱟᱨᱟ ᱠᱚᱣᱟ ᱡᱮᱢᱚᱱ ᱮ ᱦᱚᱯᱚᱱ ᱠᱟᱛᱮᱫ ᱢᱤᱫ ᱥᱚᱯᱛᱟᱦᱚ ᱥᱮ ᱵᱟᱨ ᱥᱚᱯᱛᱟᱦᱚ ᱢᱮᱱᱟᱜᱼᱟ ᱟᱞᱳ ᱚᱲᱟᱜ ᱨᱮᱠᱚ ᱫᱚᱦᱚ ᱠᱟᱠᱚᱣᱟ
ᱦᱩᱸ
ᱛᱟᱨᱯᱚᱨᱮ ᱠᱚ ᱦᱟᱨᱟᱜᱼᱟ᱾ᱩᱱᱠᱩᱣᱟᱜ ᱦᱟᱸᱜ ᱡᱚᱢᱟᱜ ᱢᱟᱱᱮ ᱟᱹᱰᱤ ᱟᱭᱢᱟ ᱨᱚᱠᱚᱢ ᱡᱚᱢᱟᱜ ᱢᱮᱱᱟᱜ ᱛᱟᱠᱚᱣᱟ᱾ ᱡᱮ ᱟᱵᱚ ᱞᱮᱠᱟ ᱦᱩᱲᱩ ᱪᱟᱣᱞᱮ ᱥᱤᱢ ᱡᱟᱦᱟ ᱵᱚᱱ ᱮᱢᱟ ᱠᱚᱣᱟ ᱚᱱᱠᱟ ᱫᱚ ᱦᱟᱸᱜ ᱵᱟᱠᱚ ᱡᱚᱢᱟ ᱩᱱᱠᱩ ᱫᱚ ᱩᱱᱠᱩ ᱫᱚ ᱦᱟᱜ ᱡᱚᱢᱟᱜ ᱢᱮᱱᱟᱜ ᱛᱟᱠᱚᱣᱟ᱾ ᱚᱱᱟ ᱵᱮᱜᱚᱨ ᱦᱚᱭᱛᱳ ᱪᱟᱸᱫᱚ ᱯᱤᱪᱷᱤ ᱨᱟᱱ ᱠᱚ ᱮᱢᱟ ᱠᱚᱣᱟ ᱡᱟᱦᱟᱸ ᱫᱚ ᱯᱮ ᱜᱮᱞ ᱢᱚᱬᱮ ᱜᱮᱞ ᱥᱮ ᱛᱩᱨᱩᱭ ᱪᱟᱸᱫᱚ ᱨᱮᱜᱮ ᱟᱹᱰᱤ ᱢᱟᱨᱟᱝ ᱠᱚ ᱦᱟᱨᱟᱜᱼᱟ
ᱚ
ᱢᱟᱱᱮ ᱚᱱᱟ ᱯᱚᱞᱴᱨᱤ ᱡᱤᱞ ᱡᱚᱢ ᱠᱟᱛᱮᱜ ᱜᱮ ᱦᱳᱭᱛᱳ ᱟᱵᱚ ᱫᱚᱵᱚᱱ ᱫᱩᱨᱵᱚᱞ ᱥᱮ ᱦᱚᱲᱢᱚ ᱠᱚ ᱵᱟᱹᱲᱤᱡ ᱪᱟᱵᱟ ᱟᱠᱟᱱ ᱛᱟᱵᱚᱱᱟ᱾ ᱡᱮᱦᱮᱛᱩ ᱩᱱᱠᱩ ᱫᱚ ᱨᱟᱱ ᱫᱟᱨᱟᱭ ᱛᱮᱠᱚ ᱦᱟᱨᱟᱜ ᱠᱟᱱᱟ ᱛᱚ
ᱚᱱᱠᱟ ᱛᱟᱞᱟᱨᱮ ᱵᱟᱹᱲᱤᱡ ᱪᱟᱵᱟᱜ ᱟᱪᱪᱷᱟ ᱟᱵᱚᱱ ᱵᱟᱲᱟᱭ ᱜᱮᱭᱟ ᱠᱤᱱᱛᱩ ᱛᱟᱨ ᱢᱚᱫᱽᱫᱷᱨᱮ ᱪᱮᱫᱟᱜ ᱵᱚᱱ ᱡᱚᱢ ᱜᱮᱭᱟ ᱵᱚᱭᱞᱟᱨ ᱡᱤᱞ
ᱪᱮᱫᱟᱜ ᱵᱚᱱ ᱡᱚᱢ ᱠᱮᱭᱟ ᱱᱚᱣᱟ ᱫᱚ ᱢᱟᱱᱮ ᱢᱤᱫᱴᱟᱝ ᱠᱟᱨᱚᱱ ᱫᱚ ᱵᱟᱹᱱᱩᱜ ᱠᱟᱫᱟ ᱡᱮ ᱚᱱᱟ ᱠᱷᱟᱹᱛᱤᱨ ᱵᱚᱱ ᱡᱚᱢ ᱜᱮᱭᱟ ᱱᱚᱣᱟ ᱫᱚ ᱟᱵᱚᱣᱟᱜ ᱟᱵᱚᱣᱟᱜ ᱠᱩᱥᱤᱞ ᱥᱮ ᱟᱵᱚᱣᱟᱜ ᱤᱪᱪᱷᱟᱹ ᱛᱮᱜᱮ ᱵᱚᱱ ᱡᱚᱢᱟ
ᱟᱵᱚᱣᱟᱜ ᱠᱩᱥᱤ ᱥᱮ ᱟᱵᱚᱣᱟᱜ ᱤᱪᱪᱷᱟᱹ ᱛᱮᱜᱮ ᱵᱚᱱ ᱡᱚᱢ᱾ ᱟᱵᱚᱣᱟᱜ ᱠᱩᱥᱤ ᱥᱮ ᱟᱵᱚᱣᱟᱜ ᱤᱪᱪᱷᱟ ᱜᱮᱵᱚᱱ ᱡᱚᱢ ᱜᱮᱭᱟ ᱡᱚᱢ ᱫᱚ ᱵᱟᱝ
ᱦᱩᱸ ᱟᱢᱫᱟᱱᱤ ᱢᱮᱱᱟᱜ-ᱟ ᱛᱚ
ᱚ
ᱛᱚ ᱚᱱᱟ ᱟᱢᱫᱟᱱᱤ ᱠᱷᱟᱹᱛᱤᱨ ᱜᱮ ᱧᱮᱞᱚᱜ ᱜᱮᱭᱟ
ᱚᱫᱚᱪᱪᱚ ᱟᱵᱚ ᱵᱚᱱ ᱵᱟᱰᱟᱭ ᱜᱮᱭᱟ ᱦᱮᱸᱥᱮ ᱛᱟ ᱨᱮᱦᱚᱸ ᱠᱤᱱᱛᱩ ᱚᱱᱟ ᱵᱚᱱ ᱡᱚᱢ ᱜᱮᱭᱟ ᱦᱮᱸᱥᱮ
ᱦᱮᱸ
ᱠᱤᱱᱛᱩ ᱵᱟᱲᱟᱭ ᱛᱩᱞᱩᱡ ᱟᱵᱚ ᱵᱚᱱ ᱡᱚᱢ ᱮᱫᱟ
ᱦᱟᱱᱮ ᱚᱱᱟ ᱜᱮᱛᱚ ᱠᱚ ᱞᱟᱹᱭᱟ ᱡᱮ ᱵᱟᱲᱟᱭ ᱛᱩᱞᱩᱡ ᱵᱷᱩᱞ ᱠᱚ ᱠᱟᱹᱢᱤᱭᱟ ᱥᱮ ᱩᱱᱠᱩ ᱫᱚ ᱢᱟᱹᱱᱢᱤ
ᱟᱪᱪᱷᱟ
ᱟᱵᱚ ᱡᱟᱦᱟᱸᱭ ᱜᱮ ᱵᱷᱳᱨ ᱵᱚᱱ ᱠᱟᱹᱢᱤᱭᱟ ᱟᱢᱠᱤ ᱵᱟᱢ ᱵᱟᱲᱟᱭ ᱜᱮ ᱵᱚᱱ ᱠᱟᱹᱢᱤ ᱜᱮᱭᱟ ᱵᱟᱲᱟᱭ ᱜᱮᱭᱟᱵᱚᱱ ᱱᱚᱣᱟ ᱨᱮᱭᱟᱜ‌ ᱵᱟᱹᱲᱤᱡ ᱪᱮᱫ ᱱᱚᱣᱟᱨᱮ ᱱᱟᱯᱟᱭ ᱠᱮᱫ ᱛᱟᱦᱞᱮ ᱮᱱᱛᱮ ᱨᱮᱦᱚ ᱵᱚᱱ ᱵᱷᱩᱞᱟ ᱟᱫᱚ ᱚᱱᱮ ᱵᱟᱲᱟᱭ ᱠᱟᱛᱮ ᱜᱮ ᱵᱷᱩᱞ ᱠᱟᱹᱢᱤᱭᱟᱜ ᱫᱚ ᱢᱟᱹᱱᱢᱤᱭᱟᱜ ᱢᱤᱫᱴᱟᱝ ᱩᱯᱨᱩᱢ ᱠᱟᱱ ᱛᱟᱠᱚᱣᱟ ᱡᱮ ᱱᱩᱠᱩ ᱫᱚ ᱢᱟᱹᱱᱢᱤ ᱠᱟᱱᱟ ᱠᱚ ᱢᱮᱱᱛᱮ
ᱚ ᱟᱪᱪᱷᱟ ᱟᱪᱪᱷᱟ ᱦᱮᱸᱛᱚ
ᱪᱮᱫ ᱢᱚᱱᱮ ᱦᱩᱭᱩᱜ ᱛᱟᱢᱟ
ᱦᱮᱸ ᱵᱟᱲᱟᱭ ᱛᱩᱞᱩᱡ ᱜᱮ ᱟᱵᱚᱵᱚᱱ ᱡᱚᱢᱮᱫᱟ ᱡᱟᱦᱟᱱᱟᱜ ᱜᱮ ᱦᱚᱭᱛᱚ ᱱᱚᱣᱟ ᱟᱵᱚ ᱠᱷᱚᱛᱤᱭᱮᱢ ᱛᱟᱵᱚᱱᱟ ᱛᱟᱣ ᱨᱮᱦᱚᱸ ᱠᱤᱱᱛᱩ ᱚᱱᱟ ᱵᱚᱱ ᱡᱚᱢ ᱜᱮᱭᱟ
ᱦᱚᱭᱛᱚ ᱵᱟᱲᱟᱭ ᱛᱩᱞᱩᱡ ᱟᱵᱚ ᱵᱚᱱ ᱠᱟᱹᱢᱤ ᱜᱮᱭᱟ ᱢᱤᱫ ᱠᱷᱟᱹᱛᱤᱨ ᱛᱮ ᱟᱨᱠᱤ ᱦᱮᱸ ᱥᱮ
ᱦᱚᱭ
ᱟᱪᱪᱷᱟ ᱟᱵᱚ ᱤᱱᱟᱹ ᱤᱫᱤ ᱠᱟᱛᱮᱜ ᱵᱚᱱ ᱵᱟᱲᱟᱭ ᱜᱮᱭᱟ ᱡᱮ ᱱᱤᱭᱟ ᱦᱮᱛᱚ ᱟᱫᱚ ᱠᱷᱟᱨᱟᱯᱚᱜ-ᱟ ᱥᱮ ᱚᱱᱠᱟᱜ-ᱟ ᱦᱮᱸᱥᱮ ᱛᱟᱸᱨᱮᱦᱚ ᱠᱤᱱᱛᱩ ᱟᱵᱚᱵᱚᱱ ᱱᱚᱣᱟ ᱵᱚᱱ ᱡᱚᱢᱟ
ᱦᱩᱸ
ᱟ ᱛᱟᱦᱚᱞᱮ ᱟᱵᱚ ᱢᱟᱹᱱᱢᱤ ᱢᱚᱫᱽᱫᱷᱮᱨᱮ ᱡᱮᱢᱚᱱ ᱚᱱᱟ ᱜᱮᱵᱚᱱ ᱡᱚᱢ ᱜᱮᱭᱟ ᱛᱟᱦᱚᱞᱮ ᱟᱵᱚ ᱚᱱᱠᱟ ᱛᱟᱦᱮᱱᱟ ᱵᱚᱱᱟ ᱡᱮᱢᱚᱱ ᱚᱲᱟᱜ ᱠᱚᱨᱮ ᱥᱤᱢ ᱠᱚᱵᱚᱱ ᱟᱹᱥᱩᱞ ᱠᱚᱣᱟ ᱱᱩᱠᱩ ᱫᱚ ᱪᱮᱫᱠᱟ ᱪᱟᱥ ᱞᱮᱠᱟᱛᱮᱜᱮ ᱥᱮ ᱥᱮ ᱡᱚᱢ ᱞᱮᱠᱟᱛᱮ
ᱴᱷᱤᱠ ᱚᱠᱚᱭ ᱠᱚᱫᱚ ᱦᱟᱸᱜ ᱪᱟᱥ ᱞᱮᱠᱟ ᱛᱮ ᱠᱚ ᱟᱹᱥᱩᱞ ᱠᱚᱜᱮᱭᱟ ᱟᱠᱚ ᱠᱚᱫᱚ ᱚᱲᱟᱜ ᱡᱚᱢ ᱞᱟᱹᱜᱤᱫ ᱛᱮᱠᱚ ᱟᱹᱥᱩᱞ ᱠᱚᱜᱮᱭᱟ
ᱦᱮᱸ ᱡᱟᱦᱟᱸ ᱫᱚ ᱡᱮᱢᱚᱱ ᱯᱮᱲᱟ ᱠᱚ ᱦᱮᱡ ᱞᱮᱱᱠᱷᱟᱱ ᱠᱚ ᱞᱟᱹᱭ ᱜᱮᱭᱟ ᱛᱚ ᱢᱟ ᱢᱤᱫᱴᱟᱝ ᱥᱤᱢ ᱛᱟᱣᱟᱜ ᱠᱚᱡᱮ ᱢᱮ
ᱦᱩᱸ ᱦᱚᱜ-ᱚ ᱚᱱᱟ ᱢᱟ ᱱᱟᱯᱟᱭ ᱠᱟᱛᱷᱟ ᱠᱟᱱ
ᱟᱪᱪᱷᱟ ᱟᱡᱚᱢ ᱡᱮᱢᱚᱱ ᱩᱱᱠᱩ ᱩᱱᱠᱩ ᱟᱵᱚ ᱟᱹᱛᱩ ᱚᱲᱟᱜ ᱨᱮᱱ ᱡᱟᱦᱟᱸ ᱥᱤᱢ ᱠᱚ ᱟᱹᱥᱩᱞ ᱠᱟᱛᱮᱜ ᱠᱚ ᱡᱟᱦᱟᱸ ᱩᱱᱠᱩ ᱡᱚᱢ ᱨᱮ ᱵᱷᱟᱜᱤ ᱵᱩᱡᱟᱹᱜ-ᱟ ᱥᱮ ᱩᱱᱠᱩ ᱵᱚᱭᱞᱟᱨ ᱡᱤᱞ ᱡᱚᱢ ᱨᱮ ᱵᱷᱟᱜᱤ ᱵᱩᱡᱟᱹᱜ-ᱟ